ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱛᱟᱢᱟ ᱨᱚᱲ
ᱟᱪᱪᱷᱟ ᱞᱟᱹᱭ ᱢᱮ ᱛᱚᱵᱮ
ᱢᱮᱱᱫᱤᱧ ᱟᱢ ᱫᱚ ᱮ ᱚᱠᱟ ᱚᱠᱟᱴᱟᱜ ᱚᱠᱟᱴᱟᱜ ᱢᱟᱱᱮ ᱪᱟᱸᱫᱚ ᱵᱤᱥᱤᱢ ᱠᱩᱥᱤᱭᱟᱜᱼᱟ ᱨᱟᱵᱟᱝ ᱫᱤᱱ ᱥᱮ ᱜᱚᱨᱚᱢ ᱫᱤᱱ ᱚᱠᱟᱴᱟᱜ
ᱪᱟᱸᱫᱚ ᱢᱮᱱᱛᱮᱫᱚ ᱤᱧ ᱪᱟᱸᱫᱚ ᱫᱚᱧ ᱠᱩᱥᱤᱭᱟᱜᱼᱟ ᱫᱚᱢᱮ ᱡᱟᱹᱥᱛᱤ ᱨᱟᱵᱟᱝ ᱦᱚᱸ ᱵᱟᱝ ᱡᱟᱹᱥᱛᱤ ᱛᱤ ᱜᱚᱨᱚᱢ ᱦᱚᱸ ᱵᱟᱝ ᱦᱮᱸᱥᱮ ᱡᱟᱦᱟᱸ ᱪᱟᱸᱫᱚᱳ ᱫᱚ ᱠᱟᱱᱟ ᱡᱟᱦᱟᱸ ᱫᱚ ᱦᱟᱱᱮ ᱯᱷᱟᱹᱜᱩᱱ ᱵᱚᱸᱜᱟ ᱡᱟᱦᱟᱸ ᱛᱟᱦᱮᱱᱟ ᱥᱮ ᱢᱩᱪᱟᱹᱫ ᱥᱜ ᱦᱮᱸ ᱡᱟᱦᱟᱸ ᱫᱚ ᱢᱟᱱᱮ ᱢᱟᱱᱮ ᱠᱟᱹᱴᱤᱡ ᱠᱟᱹᱴᱤᱡ ᱨᱟᱵᱟᱝᱟ ᱦᱮᱸᱥᱮ ᱦᱮᱸ ᱠᱟᱹᱴᱤᱡ ᱠᱟᱹᱴᱤᱡ ᱞᱚᱞᱚ ᱦᱚᱸ ᱵᱩᱡᱷᱟᱹᱜᱼᱟ ᱠᱟᱹᱴᱤᱡ ᱠᱟᱹᱴᱤᱡ ᱨᱟᱵᱟᱝ ᱵᱩᱡᱷᱟᱹᱜᱼᱟ ᱦᱮᱸ ᱥᱮ ᱚᱱᱟ ᱩᱱ ᱥᱚᱢᱚᱭ ᱟᱹᱰᱤ ᱢᱚᱡᱤᱧ ᱵᱩᱡᱟ ᱚᱱᱮ ᱯᱷᱟᱹᱜᱩᱱ ᱵᱚᱸᱜᱟ ᱢᱩᱪᱟᱹᱫ ᱢᱩᱪᱟᱹᱫ ᱡᱚᱠᱷᱚᱱ᱾ ᱨᱟᱵᱟᱝ ᱪᱟᱵᱟ ᱦᱤᱡᱩᱜᱼᱟ ᱱᱟᱥᱮ ᱱᱟᱥᱮ ᱩᱱ ᱡᱚᱠᱷᱚᱡ ᱟᱢ ᱫᱚ?
ᱦᱮᱸ ᱟᱨ ᱤᱭᱟᱹ ᱢᱟᱜᱽ ᱯᱷᱟᱹᱜᱩᱱ ᱜᱮᱛᱚ ᱩᱱᱠᱩ ᱠᱩᱭᱞᱤ ᱪᱮᱸᱬᱮ ᱠᱚ ᱨᱟᱜᱟ ᱵᱟᱝ?
ᱦᱮ ᱢᱟᱜᱽ ᱯᱷᱟᱹᱜᱩᱱ ᱜᱮ ᱛᱟᱦᱮᱟᱱᱮ ᱫᱟᱨᱮ ᱠᱚ ᱥᱟᱜᱮᱱᱚᱜᱼᱟ ᱛᱤᱱᱟᱹᱜ ᱢᱚᱸᱡᱽ ᱦᱮᱸ ᱥᱮ ᱦᱟᱹᱞᱤ ᱜᱮ ᱧᱮᱞᱚᱜᱼᱟ ᱥᱮ ᱦᱮᱸ, ᱟᱫᱚ ᱩᱱ ᱡᱚᱦᱠᱷᱚᱡ ᱮᱛᱚ ᱢᱚᱡᱽ ᱩᱱ ᱩᱱ ᱤᱭᱟᱹ ᱫᱚ ᱟᱨ ᱪᱮᱸᱬᱮ ᱠᱚ ᱮᱢᱚᱱ ᱢᱚᱡᱽ ᱠᱚ ᱪᱮᱨᱚᱵᱮᱨᱚ ᱤᱥ, ᱟᱫᱚ ᱚᱱᱟ ᱠᱚ ᱟᱸᱡᱚᱢ ᱠᱟᱛᱮᱜ ᱥᱮ ᱢᱚᱱᱮᱨᱮ ᱟᱹᱰᱤ ᱠᱤᱪᱩ ᱠᱮᱴᱮᱜ ᱟᱹᱰᱤ ᱡᱩᱛ ᱵᱩᱡᱷᱟᱹᱜᱼᱟ ᱦᱮᱸᱥᱮ᱾
ᱟᱨ ᱤᱭᱟᱹ ᱵᱟᱦᱟ ᱠᱚ ᱛᱟᱦᱚᱞᱮ ᱛᱤᱥ ᱵᱟᱦᱟᱜ ᱜᱮᱭᱟ ᱢᱟᱱᱮ ᱵᱟᱦᱟ ᱵᱚᱞᱛᱮ ᱢᱟᱱᱮ ᱟᱹᱰᱤ ᱠᱤᱪᱷᱩ ᱢᱟᱞᱤᱱ ᱵᱟᱦᱟ᱾ ᱠᱚ ᱚᱱᱟ ᱠᱚᱫᱚ ᱢᱟᱜᱽ ᱯᱷᱟᱜᱩᱱ ᱜᱮ ᱵᱟᱦᱟᱜ ᱟᱥᱮ?
ᱵᱟᱝ ᱵᱟᱦᱟ ᱠᱚᱫᱚ ᱫᱩᱧ ᱵᱟᱦᱟ ᱫᱚᱧ ᱧᱮᱞ ᱵᱟᱲᱟ ᱠᱟᱫᱟ ᱡᱷᱚᱛᱚ ᱵᱟᱦᱟ ᱫᱚ ᱚᱱᱠᱟ ᱢᱟᱜᱽ ᱯᱷᱟᱹᱜᱩᱱ ᱫᱚ ᱵᱟᱝ ᱵᱟᱦᱟᱜᱼᱟ ᱦᱮᱸᱥᱮ ᱦᱮᱸ, ᱵᱟᱝ ᱵᱟᱹᱧ ᱤᱭᱟᱹ ᱡᱮᱢᱚᱱ ᱱᱤᱛᱳᱜ ᱡᱟᱦᱟᱸ ᱠᱚ ᱵᱟᱦᱟᱜᱼᱟ ᱦᱮᱸᱥᱮ, ᱱᱤᱛᱚᱜ ᱫᱚ ᱵᱟᱦᱟ ᱫᱚ ᱵᱟᱦᱟᱜ ᱠᱟᱱᱟ ᱟᱭᱢᱟ ᱜᱮ ᱡᱮᱢᱚᱱ ᱰᱚᱜᱚᱨ ᱠᱚ ᱦᱮᱸᱥᱮ ᱦᱮᱸ ᱛᱟᱨ ᱛᱟᱯᱚᱨᱮ ᱚᱱᱮ ᱜᱩᱞᱟᱹᱡᱽ ᱵᱟᱦᱟ ᱠᱚᱦᱚᱸ ᱵᱟᱦᱟᱜ ᱜᱮᱭᱟ ᱟᱨ ᱛᱟᱨ ᱚᱱᱮ ᱪᱮᱫ ᱠᱚ ᱞᱟᱹᱭᱟ? ᱡᱟᱦᱟᱸ ᱠᱩᱥᱱᱤ ᱵᱟᱦᱟ ᱠᱚ ᱦᱮᱸᱥᱮ ᱦᱮᱸ ᱨᱚᱡᱚᱱᱤ ᱜᱚᱱᱫᱷᱟ, ᱛᱟᱯᱚᱨ ᱦᱟᱱᱮ ᱡᱟᱦᱟᱸ ᱫᱚᱥᱴᱟ ᱵᱟᱦᱟ ᱠᱚ ᱞᱟᱹᱭᱟ ᱡᱟᱦᱟᱸ ᱦᱮᱥᱮ ᱦᱮᱸ, ᱚᱱᱮ ᱱᱮᱛᱟᱨ ᱫᱚ ᱵᱟᱦᱟᱜ ᱠᱟᱱᱟ ᱚᱱᱟ ᱠᱚ ᱟᱫᱚ ᱚᱦᱚᱢ ᱞᱟᱹᱭ ᱠᱮᱭᱟ᱾ ᱛᱚ ᱚᱱᱟ ᱫᱚ ᱢᱟᱱᱮ ᱥᱤᱡᱤᱱ ᱨᱮᱜᱮ ᱵᱟᱦᱟ ᱦᱮᱸ ᱢᱟᱜᱽ ᱢᱟᱜᱽ ᱵᱚᱸᱜᱟ ᱜᱮ ᱡᱮᱱᱚ ᱚᱱᱟ, ᱢᱟᱞᱤᱱ ᱵᱟᱦᱟ ᱡᱟᱦᱟᱢ ᱢᱮᱱ ᱠᱮᱫᱟ ᱦᱮᱸ ᱥᱮ᱾ ᱚᱱᱟ ᱫᱚ ᱢᱟᱜᱽ ᱵᱚᱸᱜᱟ ᱜᱮ ᱵᱟᱦᱟᱜᱼᱟ ᱦᱮᱸ ᱦᱮᱸ᱾
ᱱᱟᱹᱲᱤ ᱱᱟᱹᱲᱤ ᱛᱮ ᱡᱟᱦᱟᱸ ᱤᱭᱟᱹ ᱚᱱᱟ ᱢᱟᱹᱞᱤ ᱵᱟᱦᱟ ᱟᱹᱰᱤ ᱢᱚᱸᱡᱽ ᱥᱚᱣᱟ, ᱦᱮᱸ᱾
ᱦᱚᱸ ᱟᱹᱰᱤ ᱢᱚᱡᱽ ᱥᱚᱱᱫᱷᱟᱲ ᱜᱮ᱾
ᱟᱨ ᱚᱱᱮ ᱤᱭᱟᱹ ᱥᱤᱥᱤᱨ ᱫᱚ ᱛᱤᱥ ᱧᱩᱨᱩᱜᱼᱟ ᱠᱩᱣᱟᱹᱥᱟ ᱠᱟᱜᱼᱟᱭ ᱨᱟᱵᱟᱝ ᱫᱤᱱ ᱜᱮᱥᱮ?
ᱦᱮᱸ ᱨᱟᱵᱟᱝ ᱜᱮ᱾
ᱦᱩᱸ ᱨᱟᱵᱟᱝ ᱫᱤᱱ
ᱢᱟᱜᱽ ᱵᱚᱸᱜᱟ ᱢᱟᱜᱽ ᱵᱚᱸᱜᱟ ᱯᱩᱥ ᱯᱩᱥ ᱵᱚᱸᱜᱟ ᱜᱮ ᱚᱱᱟ ᱤᱭᱟᱹ ᱯᱩᱥ ᱵᱚᱸᱜᱟ ᱵᱟᱹᱲᱛᱤ ᱯᱩᱥ ᱵᱚᱸᱜᱟ ᱚᱱᱠᱟ ᱯᱟᱹᱭᱞᱳ ᱯᱟᱹᱭᱞᱟᱹ ᱫᱚ ᱴᱷᱤᱠ ᱜᱮ ᱛᱟᱸᱦᱮᱱᱟ ᱟᱨ ᱢᱩᱪᱟᱹᱫ ᱢᱩᱪᱟᱹᱫ ᱟᱨᱠᱤ ᱡᱮᱢᱚᱱ ᱥᱟᱠᱨᱟᱛ ᱦᱮᱸ ᱥᱮ ᱥᱟᱠᱨᱟᱛ ᱫᱚ ᱯᱩᱥ ᱵᱚᱸᱜᱟ ᱢᱩᱪᱟᱹᱫ ᱨᱮᱜᱮ ᱛᱚ ᱦᱮᱸ ᱥᱮ ᱨᱟᱵᱟᱝ ᱫᱚ ᱧᱩᱨᱦᱩᱜᱼᱟ ᱤᱭᱟᱹ ᱜᱮ ᱟᱸᱜᱷᱟᱲ ᱟᱸᱜᱷᱟᱲ ᱵᱚᱸᱜᱟ ᱢᱩᱪᱟᱹᱫ ᱦᱮᱸᱥᱮ ᱦᱮᱸ ᱤᱭᱟᱹ ᱫᱚ, ᱨᱟᱵᱟᱝ ᱫᱚ ᱟᱜᱷᱟᱲ ᱵᱚᱸᱜᱟ ᱢᱩᱪᱟᱹᱫ ᱡᱮᱱᱚ ᱨᱩᱱᱰᱟᱹ ᱨᱩᱱᱰᱟᱹ ᱥᱩ, ᱨᱩᱰᱟᱹ ᱡᱚᱠᱷᱚᱡ ᱫᱚ ᱩᱱ ᱥᱚᱢᱚᱭ ᱫᱚ ᱱᱟᱥᱮ ᱱᱟᱥᱮ ᱫᱚ ᱨᱮᱭᱟᱲ ᱫᱚ ᱟᱹᱭᱠᱟᱹᱜᱼᱟ ᱦᱮᱸᱥᱮ, ᱢᱮᱱᱠᱷᱟᱱ ᱤᱭᱟᱹ ᱫᱚ ᱯᱩᱥ ᱵᱚᱸᱜᱟ ᱫᱚ ᱟᱹᱰᱤ, ᱩᱱ ᱥᱚᱢᱚᱭ ᱜᱮ ᱡᱟᱹᱥᱛᱤ ᱚᱱᱟ ᱠᱩᱣᱟᱥᱟ ᱠᱚ ᱥᱤᱥᱤᱨ ᱠᱚ ᱦᱮᱸᱥᱮ᱾
ᱦᱩᱸ ᱚᱱᱠᱩᱣᱟᱹᱥᱟ ᱠᱚ ᱥᱤᱥᱤᱨ ᱠᱚ ᱟᱨ ᱫᱚᱢᱮ ᱨᱮᱭᱟᱲ ᱨᱮᱭᱟᱲᱮ ᱦᱚᱭᱟ᱾
ᱛᱚᱠᱷᱚᱱ ᱥᱟᱠᱨᱟᱛ ᱨᱮ ᱜᱤᱫᱽᱨᱟᱹ ᱠᱚ ᱪᱮᱠᱠᱟ ᱛᱩᱯᱩ ᱠᱚ ᱪᱟᱜᱼᱟ ᱦᱮᱸᱥᱮ ᱩᱱᱠᱩ ᱵᱟᱝ ᱨᱟᱵᱟᱝ ᱠᱚᱣᱟ᱾ ᱛᱚᱠᱷᱚᱱ ᱟᱢ ᱟᱯᱮ ᱞᱟᱦᱟ ᱛᱮᱯᱮ ᱪᱟᱣ ᱟᱠᱚ ᱜᱤᱫᱽᱨᱟᱹ ᱡᱚᱠᱷᱚᱱ ᱯᱮ ᱛᱟᱦᱮᱸ ᱠᱟᱱᱟ ᱠᱟᱹᱴᱤᱡ ᱨᱮ?
ᱦᱮᱸ ᱤᱧ ᱫᱚ ᱥᱟᱠᱨᱟᱛ ᱨᱮᱢᱟ ᱫᱚᱢᱮᱧ ᱪᱟᱞᱟᱜ ᱠᱟᱱ ᱛᱟᱦᱮᱸᱱᱟ ᱠᱟᱠᱲᱟ ᱡᱟᱝ ᱯᱤᱴᱷᱟᱹ ᱥᱟᱵ ᱠᱟᱛᱮᱜ᱾
ᱯᱩᱠᱷᱨᱤ ᱛᱮ ᱯᱩᱠᱷᱨᱤ ᱥᱮ ᱜᱟᱹᱰᱤᱭᱟᱹ ᱥᱮ ᱵᱟᱸᱫ
ᱟᱞᱮ ᱫᱚ ᱢᱤᱫᱴᱟᱝ ᱵᱟᱸᱫ ᱢᱮᱱᱟᱜ ᱛᱟᱞᱮᱭᱟ ᱟᱫᱚ ᱚᱱᱠᱟ ᱱᱟᱣᱟ ᱡᱟᱢᱟ ᱠᱚ ᱚᱱᱮ ᱯᱚᱨᱦᱟᱣ ᱠᱟᱜ ᱦᱩᱭᱩᱜᱼᱟ ᱛᱷᱩᱞᱤ ᱨᱮ ᱟᱨ ᱚᱱᱮ ᱠᱟᱠᱲᱟ ᱡᱟᱝ ᱯᱤᱴᱷᱟᱹ ᱟᱨ ᱱᱚᱝᱠᱟ ᱞᱟᱹᱭ ᱞᱟᱹᱭ ᱛᱮ ᱪᱟᱞᱟᱜ ᱟᱞᱮ ᱨᱚᱝᱜᱚ ᱨᱚᱝᱜᱚ ᱠᱷᱟᱹᱡᱟᱹᱲᱤ ᱠᱟᱠᱟᱲ ᱡᱟᱝ ᱯᱤᱴᱷᱟᱹ ᱟᱯᱮ ᱥᱮᱫ ᱚᱱᱠᱟ ᱠᱚ ᱞᱟᱹᱭ ᱟᱥᱮ ᱵᱟᱝ?
ᱦᱮᱸ ᱚᱱᱟ ᱫᱚ ᱜᱚᱴᱟ ᱜᱮ ᱚᱱᱟ ᱫᱚᱠᱚ ᱞᱟᱹᱭᱟ ᱚᱱᱟ ᱫᱚ ᱥᱟᱠᱨᱟᱛ ᱨᱮᱫᱚ ᱚᱱᱟᱜᱮ ᱚᱱᱟᱜᱮ ᱢᱟᱲᱟᱝ ᱫᱚᱠᱚ ᱞᱟᱹᱭᱟ ᱛᱟ ᱮᱴᱟᱜᱟᱜ ᱡᱟᱸᱦᱟᱱᱟᱜ ᱟᱨ ᱛᱚᱠᱷᱚᱱ ᱵᱟᱝ ᱨᱟᱵᱟᱝ ᱠᱮᱯᱮᱭᱟ ᱟᱫᱚ ᱥᱮᱛᱟᱜ ᱨᱮᱯᱮ ᱪᱟᱞᱟᱣ ᱠᱚᱜᱼᱟ ᱛᱳᱯᱳ
ᱩᱱ ᱫᱚ ᱨᱟᱹᱥᱠᱟᱹ ᱨᱟᱹᱥᱠᱟᱹ ᱛᱮ ᱠᱷᱟᱱ ᱜᱤᱫᱽᱨᱟᱹ ᱨᱮᱫᱚ ᱨᱟᱹᱥᱠᱟᱹ ᱛᱮ ᱟᱹᱰᱤ ᱪᱮᱦᱮᱞ ᱪᱮᱯᱮᱞ ᱦᱟᱱᱮ ᱧᱤᱫᱟᱹ ᱢᱟᱱᱮ ᱵᱷᱳᱨ ᱨᱮ ᱵᱮᱨᱮᱫ ᱠᱚᱜ ᱦᱩᱭᱩᱜᱼᱟ ᱵᱷᱳᱨ ᱨᱮ ᱵᱮᱨᱮᱫ ᱠᱟᱛᱮᱫ ᱤᱧ ᱤᱧ ᱢᱟ ᱤᱧ ᱜᱚᱜᱚᱧ ᱢᱮᱛᱟᱭᱟ ᱪᱚ ᱤᱫᱤᱧ ᱢᱮ ᱜᱚ ᱤᱫᱤᱧ ᱢᱮ ᱛᱤᱨᱮᱢ ᱤᱫᱤ ᱞᱤᱧᱟ ᱤᱧ ᱫᱟᱫᱟ ᱢᱮᱱᱟᱭᱟ ᱟᱨ ᱤᱧ ᱛᱚ ᱟᱹᱞᱤᱧ ᱫᱚ ᱪᱚ ᱤᱫᱤ ᱞᱤᱧ ᱢᱮ ᱟᱹᱞᱤᱧ ᱫᱚ ᱱᱤᱛᱚᱜ ᱜᱤ ᱪᱚ ᱟᱫᱚ ᱤᱧ ᱜᱚ ᱢᱮᱛᱟ ᱞᱤᱧᱟ ᱟᱣᱨᱤ ᱟᱣᱨᱤ ᱠᱚ ᱛᱩᱯᱩ ᱟᱹᱣᱨᱤ ᱠᱚ ᱩᱰᱩᱠᱚᱜᱼᱟ ᱦᱚᱨᱚ ᱵᱚᱨᱚᱜ ᱟᱨ ᱠᱚ ᱤᱫᱤ ᱞᱤᱧᱟ
ᱦᱩᱸ ᱥᱟᱸᱠᱨᱟᱛ ᱨᱮᱫᱚ ᱟᱹᱰᱤ ᱜᱮ ᱨᱟᱹᱥᱠᱟᱹ ᱦᱩᱭᱩᱜᱼᱟ ᱦᱮᱸ ᱥᱮ
ᱦᱮᱸ ᱟᱪᱪᱷᱟ ᱢᱤᱫᱴᱟᱝ ᱠᱩᱠᱞᱤ ᱟᱢ ᱴᱷᱮᱡ ᱤᱧ ᱫᱚᱦᱚᱭ ᱫᱟ ᱦᱮᱸ
ᱟᱪᱪᱷᱟ ᱢᱟ ᱠᱩᱞᱤᱧ ᱢᱮ ᱪᱮᱫ ᱠᱩᱠᱞᱤ
ᱢᱟᱱᱮ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱦᱮᱸ ᱥᱮ ᱵᱟᱱᱟ ᱦᱚᱲ ᱜᱮ ᱵᱟᱹᱦᱩᱣᱟᱱ ᱠᱚᱲᱟ ᱜᱤᱫᱽᱨᱟᱹ ᱟᱜ ᱵᱚᱦᱚᱜ ᱠᱩᱢ ᱵᱚᱦᱚᱱ ᱠᱚ ᱫᱚ ᱵᱟᱝ ᱨᱮᱦᱚᱸ ᱠᱩᱲᱤ ᱜᱤᱫᱽᱨᱟᱹ ᱠᱚᱲᱟ ᱜᱤᱫᱽᱨᱟᱹ ᱮᱠᱤ ᱟᱫᱚ ᱢᱟᱱᱮ ᱤᱭᱟᱹ ᱪᱤᱱᱦᱟᱹ ᱟᱵᱚᱣᱟᱜ ᱪᱮᱫ ᱪᱤᱱᱦᱟᱹ ᱛᱟᱵᱚᱱ ᱟᱨᱠᱤ ᱡᱮᱢᱚᱱ ᱠᱩᱲᱤ ᱜᱤᱫᱽᱨᱟᱹ ᱟᱜ ᱢᱟ ᱤᱭᱟᱹ ᱠᱩᱲᱤ ᱜᱤᱫᱽᱨᱟᱹ ᱟᱜ ᱢᱟ ᱤᱭᱟᱹ ᱠᱷᱚᱫᱟ ᱛᱮ ᱪᱮ ᱠᱷᱚᱫᱟ ᱛᱮ ᱪᱤᱱᱦᱟᱹᱜ - ᱟ
ᱦᱩ
ᱟᱯᱲᱟ ᱨᱮ ᱪᱮᱫ ᱛᱟᱸᱦᱮᱱ ᱛᱟᱠᱚᱣᱟ ᱛᱟᱦᱚᱞᱮ
ᱚᱱᱟ ᱜᱮᱛᱚ ᱚᱱᱟ ᱜᱮᱛᱚ ᱤᱧ ᱦᱚᱸ ᱚᱱᱟ ᱠᱩᱠᱞᱤ ᱜᱮ ᱵᱟᱹᱧ ᱵᱩᱡᱷᱟᱹᱣ ᱫᱟᱲᱮᱜ ᱦᱮᱸ ᱠᱩᱲᱤ ᱜᱤᱫᱽᱨᱟᱹ ᱫᱚ ᱴᱷᱤᱠ ᱜᱮ ᱦᱮᱸ ᱠᱷᱚᱫᱟᱭ ᱱᱟᱢ ᱦᱮᱸ ᱥᱮ ᱚᱱᱟ ᱫᱚ ᱟᱢᱟᱜ ᱪᱤᱱᱦᱟᱹ ᱛᱟᱸᱦᱮᱱ ᱛᱟᱢᱟ ᱢᱮᱱ ᱠᱷᱟᱱ ᱠᱚᱲᱟ ᱜᱤᱫᱽᱨᱟᱹ ᱫᱚ ᱢᱟᱱᱮ ᱤᱧ ᱦᱚᱸ ᱵᱟᱹᱧ ᱴᱷᱤᱠ ᱫᱚ ᱵᱟᱹᱧ ᱞᱟᱹᱭ ᱫᱟᱲᱮᱭᱟᱜ ᱠᱟᱱᱟ ᱚᱱᱟ ᱫᱚ ᱛᱟᱦᱚᱞᱮ ᱠᱩᱞᱤ ᱵᱩᱡᱷᱟᱹᱣ ᱦᱩᱭᱩᱜᱼᱟ ᱡᱟᱦᱟᱸᱭ ᱠᱚᱠᱚ ᱵᱟᱲᱟᱭᱟ ᱦᱮᱸ ᱥᱮ ᱚᱱᱟᱧ ᱯᱚᱛᱚᱵ ᱠᱚᱨᱮ ᱫᱚ ᱯᱩᱛᱷᱤ ᱯᱚᱛᱚᱵ ᱠᱚᱨᱮ ᱫᱚ ᱛᱟᱦᱮᱸ ᱫᱚ ᱛᱟᱸᱦᱮᱱᱟ ᱦᱮᱸ ᱥᱮ ᱢᱮᱱ ᱠᱷᱟᱱ ᱩᱱᱟᱹᱜ ᱯᱚᱛᱚᱵ ᱦᱚᱸ ᱯᱟᱲᱦᱟᱣ ᱢᱟ ᱵᱟᱝ ᱦᱩᱭ ᱠᱟᱱ ᱢᱮᱱᱠᱷᱟᱱ ᱯᱟᱲᱦᱟᱣ ᱢᱟ ᱦᱩᱭ ᱯᱟᱲᱦᱟᱣ ᱫᱚ ᱦᱩᱭ ᱠᱟᱱᱟ ᱴᱷᱤᱠ ᱜᱮ ᱢᱮᱱ ᱠᱷᱟᱱ ᱩᱱᱟᱹᱜ ᱦᱚᱸ ᱵᱟᱝ ᱟᱨᱠᱤ ᱡᱮ ᱩᱱᱟᱹᱜ ᱴᱟ
ᱦᱮᱸ ᱤᱧ ᱫᱚ ᱱᱚᱝᱠᱟᱧ ᱵᱟᱲᱟᱭ ᱠᱟᱱ ᱛᱟᱦᱮᱸᱫ ᱞᱟᱹᱭᱟᱠᱚ ᱠᱩᱲᱤ ᱜᱤᱫᱽᱨᱟᱹᱣᱟᱜ ᱢᱟ ᱤᱭᱟᱹ ᱠᱷᱚᱫᱟ ᱛᱟᱦᱮᱸᱱ ᱟᱨ ᱠᱚᱲᱟ ᱜᱤᱫᱽᱨᱟᱹᱣᱟᱜ ᱫᱚ ᱥᱤ ᱥᱤᱠᱟᱹ ᱥᱤᱠᱟᱹ ᱥᱮ ᱪᱮᱫ ᱵᱟᱝᱠᱚ ᱞᱟᱹᱭᱟ᱾
ᱦᱮᱸ ᱥᱤᱠᱟᱹ ᱫᱚ ᱦᱮᱸ ᱥᱤᱠᱟᱹ ᱫᱚᱧ ᱟᱸᱡᱚᱢ ᱵᱟᱲᱟ ᱠᱟᱫᱟ ᱢᱮᱱᱠᱷᱟᱱ ᱚᱱᱟ ᱥᱤᱠᱟᱹ ᱫᱚ ᱪᱮᱫ ᱞᱮᱠᱟᱱ ᱥᱤᱠᱟᱹ ᱚᱱᱟ ᱜᱮ ᱛᱚ ᱧᱮᱞ ᱫᱚ ᱵᱟᱝ ᱦᱩᱭᱠᱟᱱᱟ ᱚᱱᱟ ᱫᱚ ᱤᱧ ᱫᱚᱧ ᱟᱸᱡᱚᱢ ᱟᱸᱡᱚᱢ ᱫᱚᱧ ᱟᱸᱡᱚᱢ ᱠᱮᱫᱟ ᱠᱷᱚᱫᱟ ᱥᱤᱠᱟᱹ ᱥᱤᱠᱟᱹ ᱠᱷᱚᱫᱟ ᱦᱮᱸ ᱥᱮ ᱦᱮᱸ ᱠᱚᱲᱟ ᱦᱚᱯᱚᱱᱟᱜ ᱫᱚ ᱥᱤᱠᱟᱹ ᱥᱤᱠᱟᱹ ᱟᱨ ᱠᱩᱲᱤ ᱦᱚᱯᱚᱱᱟᱜ ᱫᱚ ᱠᱷᱚᱫᱟ ᱦᱮᱸ ᱥᱮ ᱦᱮᱸ ᱢᱮᱱ ᱠᱷᱟᱱ ᱚᱱᱟ ᱥᱤᱠᱟᱹ ᱜᱮ ᱚᱠᱟ ᱞᱮᱠᱟᱱᱟ ᱡᱟᱦᱟᱸ ᱫᱚ ᱦᱟᱱᱮ ᱤᱭᱟᱹ ᱡᱟᱦᱟᱸ ᱥᱤ ᱥᱤᱠᱟ. ᱢᱮᱱ ᱛᱮᱫᱚ ᱦᱟᱱᱮ ᱚᱱᱟ ᱜᱮᱛᱚ ᱵᱟᱹᱧ ᱵᱩᱡᱷᱟᱹᱣ ᱫᱟᱲᱮᱭᱟᱜᱼᱟ ᱡᱮ ᱪᱮᱫ ᱞᱮᱠᱟᱱᱟᱜ ᱠᱟᱱᱟ
ᱥᱤᱠᱟᱹ ᱦᱚᱨᱚᱜ ᱡᱤᱱᱤᱥ ᱠᱟᱱᱟ ᱥᱮ ᱚᱱᱟ ᱦᱚᱸ ᱟᱵᱚ ᱞᱮᱠᱟ ᱜᱮ ᱠᱷᱚᱫᱟ ᱞᱮᱠᱟᱜᱼᱟ ᱥᱮ ᱪᱮᱫ
ᱦᱚᱲᱚᱜ ᱦᱚᱨᱚᱜ ᱡᱤᱱᱤᱥ ᱫᱚ ᱵᱟᱝ ᱠᱟᱱᱟ ᱦᱚᱭᱛᱚ ᱪᱮᱫᱟᱜ ᱥᱮ ᱦᱚᱨᱚᱜ ᱡᱤᱱᱤᱥ ᱦᱳᱭ ᱠᱚᱜ ᱢᱟ ᱮᱴᱟᱜ ᱧᱩᱛᱩᱢ ᱛᱟᱦᱮᱸ ᱠᱚᱜᱼᱟ ᱦᱮᱸ ᱥᱮ ᱠᱷᱚᱫᱟ ᱡᱮᱢᱚᱱ ᱠᱟᱱᱟ ᱥᱤᱠᱟᱹ ᱦᱚᱸ ᱚᱱᱠᱟᱱᱟᱜ ᱜᱮ ᱠᱟᱱᱟ ᱵᱩᱡᱷᱟᱹᱣ
ᱦᱮᱸ ᱚᱝᱠᱟᱱᱟᱜ ᱜᱮ ᱢᱮᱱᱠᱷᱟᱱ ᱟᱫᱚ ᱩᱱᱠᱩ ᱫᱚ ᱠᱤᱪᱷᱩ ᱢᱚᱱᱮ ᱦᱚᱭ ᱟᱞᱟᱫᱟᱜ ᱛᱟᱠᱚᱣᱟ ᱦᱮᱸᱥᱮ᱾
ᱦᱮᱸ
ᱦᱮᱸ ᱵᱟᱲᱟᱭ ᱫᱚᱧ ᱵᱟᱲᱟᱭᱟ ᱤᱧᱦᱚᱸ ᱠᱷᱚᱫᱟ ᱟᱨ ᱱᱚᱝᱠᱟ ᱥᱤᱠᱟᱹ ᱛᱟᱦᱮᱱᱟ ᱟᱫᱚ ᱥᱤᱠᱷᱟᱹ ᱫᱚ ᱤᱧᱦᱚᱸ ᱪᱮᱜᱠᱟᱱᱟᱜ ᱠᱟᱱᱟ ᱵᱟᱹᱧ ᱵᱟᱲᱟᱭᱟ ᱞᱟᱦᱟ ᱛᱮᱫᱚ ᱚᱝᱠᱟ ᱛᱟᱦᱮᱸ ᱠᱟᱱᱟ ᱢᱮᱱᱠᱷᱟᱱ ᱛᱮᱦᱤᱧ ᱜᱟ ᱢᱟᱢᱟ ᱚᱱᱟ ᱠᱚᱫᱚ ᱪᱟᱵᱟᱟᱣ ᱠᱟᱱ ᱠᱷᱚᱫᱟ ᱦᱚᱸ ᱱᱮᱛᱟᱨ ᱫᱚ ᱟᱹᱰᱤ ᱦᱚᱲ ᱜᱮ ᱵᱟᱝᱠᱚ ᱠᱩᱥᱤᱭᱟᱜ ᱠᱟᱱᱟ᱾ ᱟᱨ ᱥᱤᱠᱟᱹᱣ ᱠᱚᱦᱚᱸ ᱵᱟᱝᱠᱚ ᱦᱟᱛᱟᱣ ᱫᱟ ᱟᱫᱚ ᱪᱤᱠᱟᱹᱛᱮᱢ ᱵᱩᱪᱟ
ᱵᱟᱝ ᱠᱷᱚᱫᱟ ᱠᱚᱫᱚ ᱮᱱᱛᱮ ᱨᱮᱦᱚᱸᱧ ᱧᱮᱞ ᱵᱟᱲᱟ ᱟᱠᱟᱫᱟ ᱟᱹᱰᱤ ᱟᱭᱢᱟ ᱠᱩᱲᱤ ᱦᱚᱯᱚᱱ ᱜᱮ ᱠᱷᱚᱫᱟ ᱦᱮᱸ ᱛᱤᱭᱳ ᱨᱮ ᱧᱮᱞ ᱵᱟᱲᱟ ᱟᱹᱫᱟᱹᱧ ᱢᱮᱱᱠᱷᱟᱱ ᱠᱚᱲᱟ ᱦᱚᱯᱚᱱᱟᱜ ᱫᱚ ᱚᱱᱟ ᱥᱤᱠᱷᱠᱟᱹ ᱫᱚ ᱢᱮᱱᱠᱷᱟᱱ ᱢᱤᱫ ᱫᱷᱟᱣ ᱦᱚᱸ ᱵᱟᱹᱧ ᱧᱮᱞ ᱠᱟᱫᱟ ᱪᱮᱫ ᱞᱮᱠᱟᱱᱟᱜ ᱠᱟᱱᱟ ᱵᱟᱝ ᱫᱚ ᱚᱱᱟ ᱫᱚ ᱡᱤᱱᱤᱥ ᱠᱟᱱᱟ ᱵᱟᱝ ᱫᱚ ᱦᱚᱲᱢᱚ ᱨᱮᱜᱮ ᱫᱟᱜᱽ ᱠᱚ ᱫᱟᱜᱽ ᱞᱮᱠᱟ ᱛᱟᱦᱮᱱ ᱛᱟᱠᱚᱣᱟ ᱵᱟᱝ ᱫᱚ ᱪᱮᱫ ᱫᱷᱟᱨᱟ ᱤᱧ ᱦᱚᱸ ᱵᱟᱹᱧ ᱵᱩᱡᱷᱟᱹᱣ ᱫᱟᱲᱮᱭᱟᱜ ᱠᱟᱱᱟ ᱚᱱᱟ ᱫᱚ
ᱱᱚᱣᱟ ᱟᱵᱚᱣᱟᱜ ᱠᱷᱚᱫᱟ ᱦᱚᱸ ᱦᱮᱸᱥᱮ
ᱦᱩ
ᱱᱚᱣᱟ ᱟᱵᱚᱣᱟᱜ ᱠᱷᱚᱫᱟ ᱦᱚᱸ ᱢᱟᱱᱮ ᱴᱚᱴᱷᱟ, ᱴᱚᱴᱷᱟ ᱦᱤᱥᱟᱹᱵ ᱛᱮ ᱟᱞᱟ ᱠᱷᱚᱫᱟᱜᱼᱟ ᱟᱫᱮᱠᱟ ᱴᱚᱴᱷᱟ ᱥᱮᱫ ᱧᱮᱞ ᱢᱮ᱾ ᱚᱱᱟ ᱦᱚᱴᱚᱜ ᱦᱚᱴᱚᱜ ᱛᱮᱠᱚ ᱠᱷᱚᱫᱟ ᱠᱚᱜᱼᱟ ᱠᱚᱲᱟᱢ ᱠᱚᱨᱮ᱾
ᱦᱩ
ᱟᱨ ᱟᱵᱚ ᱥᱮᱫ ᱢᱟ ᱛᱤ ᱠᱚᱨᱮ ᱛᱤ ᱨᱮᱜᱮ ᱥᱩᱫᱩ ᱠᱚ ᱠᱷᱚᱫᱟᱜᱼᱟ᱾
ᱦᱮᱸ ᱚᱱᱟ ᱫᱚ ᱚᱝᱠᱟ ᱜᱮ ᱟᱫᱚ ᱡᱟᱦᱟᱸ ᱥᱮᱜ ᱡᱟᱦᱟᱸ ᱞᱮᱠᱟ ᱦᱮᱸᱥᱮ᱾
ᱦᱮᱸ ᱚᱱᱟᱜᱤᱧ ᱞᱟᱹᱭᱟᱫᱟ ᱫᱟᱹᱧ ᱴᱚᱴᱷᱟ ᱦᱤᱥᱟᱹᱵ ᱛᱮ ᱠᱷᱚᱫᱟ ᱠᱚᱦᱚᱸ ᱟᱞᱟᱫᱟ ᱟᱞᱟᱫᱟ ᱵᱚᱱ ᱮᱸ ᱠᱷᱚᱫᱟᱜᱼᱟ᱾
ᱦᱮᱸ ᱟᱞᱟᱫᱟ ᱟᱞᱟᱫᱟ ᱜᱮ ᱚᱠᱟ ᱥᱮᱜ ᱚᱠᱟ ᱞᱮᱠᱟ ᱦᱮᱸᱥᱮ
ᱦᱮᱸ
ᱢᱮᱱᱠᱷᱟᱱ ᱟᱵᱚ ᱥᱮᱜ ᱫᱚ ᱚᱱᱟ ᱛᱤ ᱨᱮᱜᱮ ᱠᱷᱚᱫᱟ ᱟᱫᱚ ᱛᱤ ᱨᱮᱜᱮ ᱠᱷᱚᱫᱟ ᱦᱩᱭᱩᱜᱼᱟ
ᱦᱮᱸ ᱟᱫᱚ ᱟᱹᱰᱤ ᱟᱭᱢᱟ ᱴᱚᱴᱷᱟ ᱜᱤᱧ ᱧᱮᱞ ᱵᱟᱲᱟ ᱟᱠᱟᱫ ᱠᱚᱣᱟ ᱟᱫᱚ ᱩᱱᱠᱩ ᱫᱚ ᱠᱚᱲᱟᱢ ᱨᱮᱠᱚ ᱠᱷᱚᱫᱟᱜᱼᱟ ᱟᱨᱠᱤ ᱠᱚᱲᱟᱢ ᱠᱚᱲᱟᱢ ᱛᱮ ᱦᱮᱸ ᱢᱚᱡᱽ ᱜᱮ ᱚᱱᱟ ᱦᱚᱸ ᱢᱚᱡᱽ ᱜᱮ ᱧᱮᱞᱚᱜᱼᱟ
ᱦᱩᱸ ᱢᱚᱡᱽ ᱫᱚ ᱢᱚᱸᱡᱽ ᱜᱮ ᱧᱮᱞᱚᱜᱼᱟ ᱤᱧ ᱦᱚᱸᱧ ᱧᱮᱞ ᱵᱟᱲᱟ ᱠᱟᱜ ᱜᱮᱭᱟ ᱛᱤ ᱠᱚᱨᱮ ᱦᱮᱸ ᱥᱮ ᱟᱫᱚ ᱚᱠᱚᱭ ᱪᱤᱠᱟᱹᱢ ᱵᱩᱡᱟ ᱚᱠᱚᱭ ᱚᱠᱟᱞᱮᱠᱟ ᱠᱩᱥᱤᱭᱟᱜᱟᱭ ᱚᱝᱠᱟᱜᱮ ᱠᱷᱚᱫᱟᱜ ᱟᱭ
ᱦᱮᱸ ᱩᱝᱠᱩ ᱠᱷᱩᱫᱽᱱᱤ ᱠᱚᱦᱚᱸ ᱠᱚ ᱛᱟᱦᱮᱸ ᱠᱟᱱᱟ ᱦᱮᱸ ᱵᱟᱝ ᱦᱮᱸ ᱞᱟᱦᱟᱛᱮ ᱠᱷᱩᱫᱽᱱᱤ ᱠᱚᱦᱚᱸ ᱠᱚ ᱛᱟᱦᱮᱸ ᱠᱟᱱᱟ ᱮᱜ ᱩᱱᱠᱩ ᱫᱚ ᱪᱟᱞᱟᱜ ᱛᱟᱦᱮᱱᱟᱠᱚ ᱚᱱᱠᱟ ᱮᱸᱜ ᱦᱩᱲᱩ ᱦᱩᱲᱩ ᱵᱚᱫᱚᱞ ᱛᱮ ᱢᱤᱫ ᱯᱟᱹᱭ ᱦᱩᱲᱩ ᱵᱚᱫᱚᱞ ᱛᱮ ᱟᱫᱚ ᱚᱱᱮ ᱢᱤᱫᱴᱟᱝ ᱛᱤ ᱨᱮᱱᱟᱜ ᱠᱷᱚᱫᱟᱭ ᱧᱟᱢᱟ ᱥᱮ ᱵᱟᱨ ᱯᱟᱹᱭ ᱦᱩᱲᱩᱭ ᱮᱢ ᱞᱮᱠᱷᱟᱡ ᱵᱟᱨ ᱴᱷᱮᱡ ᱠᱚ ᱠᱷᱚᱫᱟᱭᱮᱭᱟ ᱚᱱᱮ ᱚᱱᱠᱟ ᱞᱟᱦᱟᱮᱫᱚ ᱛᱟᱦᱮᱸ ᱠᱟᱱᱟ
ᱦᱩᱸ ᱛᱟᱦᱮᱸ ᱠᱟᱱᱟ ᱚᱱᱠᱟᱜᱮ ᱞᱟᱦᱟ ᱛᱮᱫᱚ ᱟᱞᱮ ᱥᱮᱜ ᱦᱚᱸᱠᱚ ᱦᱤᱡᱩᱜ ᱠᱟᱱ ᱛᱟᱦᱮᱱᱟ ᱛᱚᱠᱷᱚᱱᱤᱧ ᱧᱮᱞ ᱵᱟᱲᱟᱭᱮᱫ ᱠᱟᱱ ᱛᱟᱦᱮ ᱛᱚᱠᱷᱚᱱ ᱠᱚ ᱢᱤᱛᱟᱹᱧ ᱠᱟᱱ ᱛᱟᱦᱮᱱᱟ ᱠᱷᱚᱫᱟᱜ ᱟᱢ ᱠᱷᱚᱫᱟᱜ ᱟᱢ ᱟᱫᱚᱧ ᱢᱮᱱᱫᱟ ᱦᱮᱸ ᱫᱚᱢᱮ ᱦᱟᱹᱥᱩᱣᱟ ᱦᱟᱱᱮ ᱛᱚᱨᱚᱡ ᱪᱮᱜ ᱛᱚᱨᱚᱡ ᱪᱚ ᱡᱚᱜ ᱟᱢᱟᱭ ᱦᱮᱥᱮ ᱦᱮᱸ ᱦᱮᱸ ᱛᱟᱯᱚᱨ ᱟᱫᱚ ᱛᱚᱨᱚᱡ ᱫᱚ ᱵᱟᱝ ᱟᱨᱠᱤ ᱤᱭᱟᱹ ᱠᱟᱱᱟ ᱚᱱᱟ ᱥᱮᱸᱜᱮᱞ ᱨᱮᱱᱟᱜ ᱡᱟᱦᱟᱸ ᱦᱮ ᱤᱭᱟᱹ ᱛᱮᱫ ᱛᱟᱦᱮᱱᱟ ᱥᱮᱜᱮᱞ ᱡᱚᱞᱟᱱᱚᱱ ᱤᱭᱟᱹ ᱛᱮᱜ ᱠᱚᱭᱞᱟ ᱜᱮ ᱠᱚᱭᱞᱟ ᱜᱮ ᱡᱟᱭᱦᱳᱠ ᱟᱝᱨᱟ ᱫᱚ ᱵᱟᱝ ᱟᱝᱨᱟ ᱤᱲᱤᱜ ᱠᱟᱛᱮᱜ
ᱦᱮᱸ ᱦᱮᱸ ᱟᱝᱨᱟ ᱜᱮᱛᱚ ᱠᱚ ᱞᱟᱹᱭᱟ ᱚᱱᱟᱫᱚ ᱟᱝᱨᱟ ᱠᱚᱭᱞᱟ
ᱟᱝ ᱱᱟ ᱦᱮ ᱠᱚᱭᱞᱟ ᱟ ᱛᱟᱯᱚᱨ ᱤᱭᱟᱹ ᱚᱱᱟ ᱦᱮᱸ ᱟᱫᱚ ᱚᱱᱟ ᱵᱚᱛᱚᱨ ᱜᱮᱤᱧ ᱧᱮᱞᱟ ᱟᱨ ᱥᱩᱭ ᱥᱩᱭᱛᱮ ᱦᱟᱱᱮ ᱯᱟᱹᱴᱤ ᱛᱟᱢᱟᱭ ᱪᱤᱞᱤᱠᱟ ᱤᱧ ᱫᱚ ᱥᱚᱛᱛᱤ ᱟᱨᱚ ᱢᱟᱭᱟᱝ ᱩᱰᱩᱠᱚᱜ ᱤᱧ ᱫᱚ ᱮᱛᱚ ᱵᱚᱛᱚᱨᱤᱧ ᱵᱩᱡᱷᱟᱹᱣ ᱠᱮᱥ ᱟᱫᱚ ᱵᱟᱹᱧ ᱠᱷᱚᱫᱟ ᱠᱟᱱᱟ ᱚᱱᱟᱛᱮ ᱱᱤᱛᱚᱜ ᱦᱚᱸ ᱵᱟᱹᱱᱩᱜ ᱛᱤᱧᱟᱹ ᱤᱧᱟᱹᱜ ᱠᱷᱚᱫᱟ ᱫᱚ ᱟᱢᱫᱚ ᱠᱷᱚᱫᱟ ᱠᱟᱱᱟᱢ
ᱠᱷᱚᱫᱟ ᱫᱚ ᱤᱧᱟᱹᱜ ᱦᱚᱸ ᱚᱱᱠᱟᱜᱮ ᱵᱚᱛᱚᱨᱚᱜ ᱟᱹᱧ ᱢᱟᱭᱟᱢ ᱠᱚ ᱞᱟᱹᱭ ᱠᱚ ᱢᱟᱭᱟᱝ ᱫᱚ ᱵᱟᱝ ᱡᱚᱨᱚᱜᱼᱟ ᱟᱨ ᱵᱟᱝ ᱡᱚᱨᱚᱜ ᱨᱮᱦᱚᱸ ᱟᱫᱚ ᱫᱚᱢᱮ ᱥᱩᱭ ᱛᱮᱠᱚ ᱜᱩᱛᱩ ᱠᱚᱣᱟ ᱛᱚ ᱟᱫᱚ ᱤᱧᱦᱚᱧ ᱵᱚᱛᱚᱨᱚᱜᱼᱟ ᱟᱫᱚ ᱟᱞᱮᱭᱟᱜ ᱫᱚᱠᱚ ᱢᱮᱱ ᱵᱟᱲᱟᱭ ᱛᱟᱦᱮᱸᱱᱟ ᱠᱷᱚᱫᱟ ᱫᱚ ᱵᱟᱝ ᱪᱟᱞᱟᱜᱼᱟ ᱟᱨᱠᱤ ᱠᱩᱲᱤ ᱜᱤᱫᱽᱨᱟᱹ ᱱᱚᱰᱮ ᱚᱸᱰᱮ ᱟᱞᱮ ᱚᱲᱟᱜ ᱨᱮᱫᱚ ᱟᱨ ᱡᱟᱢᱟᱭ ᱚᱲᱟᱜ ᱨᱮᱫᱚ ᱜᱟᱱᱚᱜ ᱜᱮᱭᱟ ᱠᱷᱚᱫᱟ ᱫᱚ ᱟᱫᱚ ᱚᱱᱟ ᱤᱭᱟᱹᱛᱮ ᱟᱭᱳ ᱵᱟᱵᱟ ᱚᱲᱟᱜ ᱨᱮ ᱫᱚ ᱵᱟᱹᱧ ᱠᱷᱚᱫᱟ ᱟᱠᱟᱱᱟ
ᱢᱮᱱᱠᱷᱟᱱ ᱤᱧ ᱫᱚ ᱦᱟᱸᱜ ᱟᱝᱠᱟᱧ ᱟᱸᱡᱚᱢ ᱟᱠᱟᱫ ᱫᱚ ᱡᱮ ᱡᱩᱫᱤ ᱡᱟᱱᱟᱢ ᱚᱲᱟᱜ ᱨᱮ ᱡᱩᱫᱤ ᱵᱟᱢ ᱠᱷᱚᱫᱟᱜᱼᱟ ᱦᱮᱸ ᱥᱮ ᱦᱮᱸ ᱥᱮ ᱟᱫᱚ ᱡᱟᱶᱟᱭ ᱚᱲᱟᱜ ᱪᱟᱞᱟᱣ ᱠᱟᱛᱮ ᱡᱩᱫᱤᱢ ᱠᱷᱚᱫᱟᱜᱼᱟ ᱦᱮᱸᱥᱮ ᱛᱟᱦᱚᱞᱮ ᱪᱮᱛᱟ ᱦᱟᱸᱰᱮ ᱵᱟᱠᱚ ᱢᱮᱥᱟ ᱢᱮᱭᱟ ᱪᱮᱛᱟᱱ ᱨᱮ ᱡᱚᱠᱷᱚᱱ ᱾ ᱛᱚᱠᱷᱚᱱ ᱵᱟᱧᱪᱟᱣ ᱢᱮᱱᱟ ᱢᱟ ᱴᱷᱤᱠ ᱜᱮᱭᱟ ᱛᱚᱠᱷᱚᱱ ᱫᱚ ᱦᱮᱸᱥᱮ ᱡᱚᱠᱷᱮᱢ ᱤᱭᱟᱹᱭᱮᱱᱟ ᱟᱨᱠᱤ ᱦᱮᱸ ᱥᱮ ᱵᱟᱢ ᱾ ᱛᱟᱦᱮᱸ ᱞᱮᱱᱟ ᱦᱮᱸ ᱵᱚᱸᱜᱟ ᱛᱟᱞᱟᱭᱮᱱᱟᱢ ᱦᱮᱸᱥᱮ ᱦᱮᱸ ᱾ ᱟᱨ ᱛᱚᱠᱷᱚᱱ ᱫᱚ ᱟᱫᱚ ᱠᱚ ᱞᱟᱹᱭ ᱟ ᱠᱚ ᱪᱮᱛᱟ ᱪᱮᱛᱟᱱ ᱨᱮ ᱟᱫᱚ ᱵᱟᱠᱚ ᱢᱮᱥᱟ ᱥᱟᱦᱟᱱᱤᱡᱼᱟ ᱚᱱᱠᱟ ᱟᱸᱡᱚᱢ ᱟᱸᱡᱚᱢ ᱵᱟᱲᱟ ᱟᱠᱟᱫᱟᱢ ᱚᱱᱠᱟ ᱾
ᱦᱮᱸ ᱟᱸᱡᱚᱢ ᱵᱟᱲᱟ ᱠᱟᱫᱟᱹᱧ ᱞᱟᱹᱭ ᱟᱠᱚ ᱵᱚᱸᱜᱟ ᱛᱟᱞᱟ ᱞᱮᱱ ᱠᱷᱟᱱ ᱾ ᱦᱚᱸ ᱡᱩᱫᱤ ᱵᱟᱢ ᱠᱷᱚᱫᱟ ᱠᱚᱜ ᱟᱢ ᱵᱚᱸᱜᱟ ᱛᱟᱞᱟ ᱥᱚᱢᱚᱭ ᱢᱟ ᱡᱚᱛ ᱡᱷᱚᱛᱚ ᱠᱚ ᱵᱚᱡ ᱜᱤᱰᱤᱭᱟ ᱟᱫᱚ ᱞᱟᱹᱭ ᱠᱚ ᱠᱷᱚᱫᱟ ᱜᱮ ᱛᱟᱦᱮᱱᱟ ᱟᱢᱟᱜ ᱪᱮᱫ ᱤᱭᱟᱹ ᱦᱤᱥᱟᱹᱵᱽ ᱛᱮ
ᱠᱷᱚᱫᱟ ᱜᱮ ᱟᱢᱟᱜ ᱪᱤᱱᱦᱟᱹ ᱞᱮᱠᱟ ᱛᱟᱦᱮᱱᱟ ᱟᱨ ᱦᱟᱸᱰᱮ ᱡᱩᱫᱤ ᱠᱷᱚᱜ ᱚᱱᱟ ᱪᱤᱱᱦᱟᱹ ᱵᱟᱝ ᱛᱟᱦᱮᱱ ᱛᱟᱢᱟ ᱦᱟᱸᱰᱮ ᱫᱚ ᱵᱟᱝᱠᱚ ᱢᱮᱥᱟᱜ ᱢᱮᱭᱟ ᱚᱠᱚᱭ ᱜᱮ ᱦᱮᱸᱥᱮ ᱟᱨ ᱦᱟᱱᱮ ᱞᱟᱹᱭᱟᱠᱚ ᱪᱮᱫᱚ ᱰᱷᱤᱝᱠᱤ ᱞᱮᱠᱟᱱ ᱵᱤᱧ ᱦᱟᱱᱮ ᱤᱭᱟᱹᱢᱟᱠᱚ ᱦᱚᱵᱚᱨ ᱟᱢᱟ ᱠᱚ ᱦᱮᱸᱥᱮ
ᱦᱮᱸ ᱚᱱᱠᱟᱜᱤᱧ ᱟᱸᱡᱚᱢ ᱵᱟᱲᱟ ᱠᱟᱫᱟ ᱛᱤᱱᱟᱹᱜ ᱥᱟᱨᱤ ᱥᱮ ᱟᱫᱚ ᱜᱚᱡ ᱠᱟᱛᱮᱮᱫ ᱫᱚ ᱚᱠᱚᱭ ᱦᱚᱸᱛᱚ ᱵᱟᱠᱚ ᱨᱩᱣᱟᱹᱲ ᱦᱮᱡ ᱟᱠᱟᱱᱟ ᱾
ᱟᱫᱚ ᱚᱱᱟᱜᱮ ᱤᱧᱦᱚᱧ ᱵᱷᱟᱵᱟᱣᱟ ᱦᱮ ᱢᱟᱱᱮ ᱩᱭᱦᱟᱹᱨᱟᱹᱧ ᱦᱮᱸ ᱾ ᱡᱮ ᱤᱭᱟᱹ ᱚᱱᱟ ᱫᱚ ᱡᱮ ᱚᱱᱟ ᱠᱟᱛᱷᱟ ᱫᱚ ᱢᱟᱱᱮ ᱚᱱᱟ ᱡᱮ ᱠᱷᱚᱫᱟ ᱵᱟᱝ ᱛᱟᱦᱟᱱ ᱠᱷᱟᱱ ᱦᱮ ᱥᱮ ᱦᱮ ᱡᱮ ᱥᱟᱨᱤ ᱜᱮ ᱠᱤ ᱚᱱᱠᱟ ᱦᱚᱵᱚᱨᱚᱱᱤᱡ ᱟᱠᱚ ᱠᱚ ᱤᱭᱟᱹ ᱰᱷᱤᱝᱠᱤ ᱞᱮᱠᱟᱱ ᱵᱤᱧ ᱥᱮ ᱥᱟᱹᱨᱤ ᱠᱤ ᱵᱟᱠᱚ ᱢᱮᱥᱟ ᱢᱮᱭᱟ ᱪᱮᱛᱟᱱ ᱨᱮ ᱚᱱᱟᱧ ᱠᱩᱠᱞᱤ ᱢᱮᱱᱠᱷᱟᱱ ᱚᱱᱟ ᱨᱮᱱᱟᱜ ᱠᱩᱠᱞᱤ ᱨᱮᱱᱟᱜ ᱛᱮᱞᱟ ᱢᱟ ᱵᱟᱝᱜᱮ ᱧᱟᱢᱚᱜ ᱠᱟᱱ ᱾
ᱠᱩᱠᱞᱤ ᱨᱮᱱᱟᱜ ᱛᱮᱞᱟ ᱢᱟ ᱪᱤᱠᱟᱹᱛᱮᱢ ᱧᱟᱢ ᱟᱫᱚ ᱜᱚᱡ ᱠᱟᱛᱮ ᱢᱟ ᱚᱠᱚᱭ ᱦᱚᱸ ᱵᱟᱠᱚ ᱨᱩᱣᱟᱹᱲ ᱦᱮᱡ ᱟᱠᱟᱱ ᱾ ᱟᱫᱚ ᱠᱩᱠᱞᱤ ᱨᱮᱱᱟᱜ ᱛᱮᱞᱟ ᱫᱚ ᱚᱠᱚᱭ ᱮᱢᱟᱢᱟ ᱾
ᱧᱟᱢ ᱫᱚ ᱧᱟᱢᱚᱜᱼᱟ ᱚᱱᱠᱟᱱᱟᱜ ᱜᱮ ᱯᱚᱛᱚᱵ ᱠᱚ ᱢᱮᱱᱟᱜᱼᱟ ᱟᱫᱚ ᱚᱱᱟ ᱯᱟᱲᱦᱟᱣ ᱦᱩᱭᱩᱜᱼᱟ ᱦᱮᱸ ᱥᱮ ᱾ ᱯᱟᱲᱦᱟᱣ ᱞᱮᱠᱷᱟᱱ ᱴᱷᱤᱠ ᱜᱮ ᱵᱩᱡᱽ ᱫᱚ ᱧᱟᱢᱚᱜᱼᱟ ᱟᱫᱚ ᱩᱱᱟᱹᱜ ᱫᱚ ᱯᱟᱲᱦᱟᱣ ᱦᱩᱭ ᱟᱠᱟᱱᱟ ᱚᱠᱟᱨᱮ ᱾
ᱵᱟᱝ ᱟᱫᱚ ᱚᱱᱟᱫᱚ ᱠᱟᱹᱦᱱᱤ ᱞᱮᱠᱟᱛᱮᱢ ᱟᱸᱡᱚᱢᱟ ᱟᱨᱠᱤ ᱥᱟᱹᱨᱤ ᱛᱮᱫᱚ ᱱᱚᱝᱠᱟ ᱫᱚ ᱵᱟᱝ ᱦᱩᱭᱩᱜ ᱾ ᱞᱟ. ᱭᱟ ᱟᱨ ᱠᱟᱹᱦᱱᱤ ᱞᱮᱠᱟᱛᱮᱢ ᱟᱸᱡᱚᱢᱟ ᱠᱟᱹᱦᱱᱤ ᱞᱮᱠᱟ ᱛᱮᱠᱚ ᱞᱟᱹᱭᱟ
ᱠᱟᱹᱦᱤᱱᱤ ᱨᱮᱢᱟ ᱟᱹᱰᱤ ᱞᱮᱠᱟᱱ ᱠᱟᱛᱷᱟ ᱜᱮ ᱚᱞ ᱢᱮᱱᱟᱜᱼᱟ ᱢᱮᱱᱠᱷᱟᱱ ᱚᱱᱟ ᱫᱚ ᱟᱢ ᱠᱤ ᱢᱟᱱᱮ ᱧᱮᱞ ᱫᱚᱦᱚ ᱟᱠᱟᱫᱟᱢ ᱥᱮ ᱚᱱᱟ ᱡᱚᱛᱷᱟᱛ ᱜᱮ ᱠᱟᱱᱟ ᱥᱮ ᱚᱱᱟ ᱫᱚ ᱵᱟᱝ ᱡᱚᱛᱷᱟᱛ ᱠᱟᱱᱟ ᱚᱱᱟ ᱫᱚ ᱚᱦᱚᱢ ᱞᱟᱹᱭ ᱠᱮᱭᱟ ᱥᱮ ᱦᱮᱸᱥᱮ ᱚᱱᱟ ᱫᱚ ᱚᱦᱚᱢ ᱞᱟᱹᱭ ᱠᱮᱭᱟ
ᱞᱟᱹᱭ ᱫᱚ ᱚᱦᱚᱧ ᱞᱟᱹᱭ ᱠᱮᱭᱟ ᱟᱫᱚ ᱾ ᱢᱮᱱᱟᱠᱚ ᱢᱮᱱ ᱛᱟᱦᱮᱱᱟᱠᱚ ᱞᱟᱦᱟᱛᱮ ᱚᱱᱠᱟ ᱦᱮᱸᱥᱮ ᱟᱫ ᱚᱱᱟ ᱟᱸᱡᱚᱢ ᱟᱠᱟᱫᱟ ᱚᱱᱟ
ᱞᱟᱹᱭ ᱫᱚᱠᱚ ᱞᱟᱹᱭ ᱮᱫ ᱛᱟᱦᱮᱱᱟ ᱢᱮᱱᱠᱷᱟᱱ ᱤᱧ ᱚᱱᱟ ᱯᱩᱨᱟᱹ ᱧᱮᱞ ᱢᱟᱱᱮ ᱤᱧᱟᱹᱜ ᱢᱮᱫᱛᱮ ᱢᱟᱱᱮᱧ ᱧᱮᱞᱟ ᱡᱮ ᱚᱠᱟ ᱴᱷᱮᱱ ᱾